ᱦᱮᱞᱳ
ᱦᱮᱸ ᱨᱚᱲ ᱟᱸᱡᱚᱢᱚᱜ ᱠᱟᱱᱟ
ᱡᱤ ᱟᱸᱡᱚᱢᱚᱜ ᱠᱟᱱᱟ
ᱦᱚᱭ ᱡᱚᱦᱟᱨ ᱜᱮ
ᱦᱩᱸ ᱡᱚᱦᱟᱨ ᱜᱮ
ᱪᱮᱫ ᱵᱮᱱ ᱪᱤᱠᱟᱹ ᱦᱳᱭ ᱱᱟᱯᱟᱭ ᱜᱮ ᱪᱮᱫ ᱵᱮᱱ ᱪᱤᱠᱟᱹᱭᱫᱟ ᱱᱤᱛ ᱫᱚ
ᱪᱮᱫ ᱜᱮ ᱵᱟᱝ ᱟᱹᱞᱤᱧ ᱫᱚ ᱫᱩᱲᱩᱵ ᱠᱟᱱᱟᱞᱤᱧ
ᱡᱚᱢ ᱠᱚ ᱦᱩᱭᱱᱟ ᱥᱮ ᱟᱹᱶᱨᱤ
ᱡᱚᱢ ᱠᱚᱫᱚ ᱟᱹᱣᱨᱤ ᱦᱩᱭᱩᱜ-ᱟ ᱮᱠᱴᱩ ᱯᱚᱨ ᱦᱩᱭᱩᱜ-ᱟ ᱟᱵᱮᱱ ᱫᱚ ᱪᱮᱫ ᱵᱮᱱ ᱪᱤᱠᱟᱹᱭᱮᱫᱟ
ᱟᱹᱞᱤᱧ ᱦᱚᱸ ᱫᱩᱲᱩᱵ ᱠᱟᱱ ᱜᱮᱭᱟᱞᱤᱧ ᱫᱩᱲᱩᱵ ᱠᱟᱱᱟᱞᱤᱧ ᱱᱤᱛ ᱫᱚ ᱪᱮᱫ ᱦᱚᱸ ᱵᱟᱞᱤᱧ ᱪᱤᱠᱟᱹᱭᱮᱫᱟ ᱚᱱᱠᱟ
ᱟᱪᱪᱷᱟ ᱟᱨ ᱡᱚᱢ ᱠᱚᱫᱚ ᱦᱩᱭ ᱮᱱᱟ
ᱟᱹᱣᱨᱤ ᱠᱷᱟᱹᱱᱤᱠ ᱵᱟᱫᱮ ᱡᱚᱢ ᱦᱩᱭᱩᱜ ᱞᱟᱹᱜᱤᱫ
ᱟᱪᱪᱷᱟ ᱟᱪᱪᱷᱟ ᱦᱳᱭᱛᱚ ᱛᱤᱦᱤᱧᱟᱜ ᱦᱚᱭ ᱦᱸᱤᱥᱤᱫ ᱚᱠᱟ ᱞᱮᱠᱟ ᱛᱟᱦᱮᱸ ᱠᱟᱱᱟ
ᱤᱧᱟᱹᱜ ᱦᱚᱭ ᱦᱤᱸᱥᱤᱫ ᱫᱚ ᱚᱱᱠᱟ ᱴᱷᱟᱱᱰᱟ ᱴᱷᱟᱱᱰᱟ ᱜᱮ ᱛᱟᱦᱮᱸ ᱠᱟᱱᱟ ᱨᱤᱢᱤᱞ ᱨᱤᱢᱤᱞ ᱛᱟᱦᱮᱱᱟ ᱥᱮᱛᱟᱜ ᱵᱮᱲᱟ ᱫᱚ ᱠᱟᱹᱡ ᱡᱟᱹᱲᱤ ᱵᱟᱲᱟ ᱠᱮᱫ ᱠᱷᱟᱱ ᱡᱟᱹᱲᱤ ᱠᱮᱫᱟᱭ ᱛᱟᱯᱚᱨᱮ ᱫᱚ ᱴᱷᱟᱱᱰᱟ ᱴᱷᱟᱱᱰᱟ ᱜᱮᱭ ᱫᱚᱦᱚ ᱟᱠᱟᱫᱟ ᱱᱟᱯᱮ ᱚᱱᱛᱮ ᱜᱮ
ᱟᱪᱪᱷᱟ ᱟᱪᱪᱷᱟ ᱟᱞᱮᱥᱮᱫ ᱫᱚ ᱵᱟᱝ ᱢᱟᱱᱮ ᱡᱟᱹᱲᱤ ᱫᱚ ᱵᱟᱭ ᱡᱟᱲᱤ ᱟᱠᱟᱫᱟᱼᱟ
ᱦᱩᱸ
ᱛᱮᱦᱮᱧ ᱫᱚ ᱢᱮᱱᱠᱷᱟᱡ ᱴᱷᱟᱱᱰᱟ ᱜᱮᱭᱟ ᱦᱚᱭ ᱦᱤᱥᱤᱫ ᱠᱚᱫᱚ
ᱟᱨ ᱨᱚᱦᱚᱭ ᱠᱟᱹᱢᱤ ᱠᱚᱫᱚ ᱯᱮ ᱫᱷᱩᱨᱟᱹ ᱱᱟᱥᱮ ᱮᱛᱚᱦᱚᱵ ᱠᱮᱫᱟ ᱯᱮ ᱥᱮ ᱟᱹᱣᱨᱤ
ᱨᱚᱦᱚᱭ ᱠᱟᱹᱢᱤ ᱠᱚᱫᱚ ᱟᱹᱣᱨᱤ ᱞᱮ ᱮᱛᱚᱦᱚᱵ-ᱟ
ᱦᱩᱸ
ᱛᱚᱞᱟ ᱟᱹᱣᱨᱤ ᱦᱟᱨᱟᱜ ᱦᱟᱨᱟᱜᱼᱟ ᱟᱯᱮ ᱥᱮᱫ ᱫᱚ ᱮᱛᱚᱦᱚᱵ ᱟᱠᱟᱱᱟ
ᱟᱞᱮ ᱥᱮᱜ ᱦᱚᱸ ᱤᱱᱠᱟᱹ ᱜᱮ ᱚᱱᱠᱟ ᱞᱮᱠᱟ ᱫᱚ ᱟᱹᱣᱨᱤ ᱞᱮ ᱦᱮᱸ ᱮᱛᱚᱦᱚᱵᱯᱟ ᱠᱤᱱᱛᱩ ᱮᱛᱚᱦᱚᱵᱟ ᱦᱮ ᱠᱤᱪᱷᱩ ᱫᱤᱱ ᱵᱟᱫᱮ ᱜᱮ ᱜᱟᱯᱟ ᱢᱮᱭᱟᱝ ᱥᱮᱫ
ᱟᱪᱪᱷᱟ ᱟᱪᱪᱷᱟ ᱦᱳᱭᱛᱚ ᱮ ᱛᱤᱦᱤᱧ ᱫᱚ ᱠᱟᱹᱴᱤᱡ ᱵᱟᱦᱟ ᱱᱤᱭᱮ ᱞᱟᱝ ᱜᱟᱞᱢᱟᱨᱟᱣᱟ ᱥᱮ
ᱦᱚᱸ ᱦᱚᱸ
ᱟᱯᱮᱥᱮᱫ ᱫᱚ ᱵᱟᱦᱟ ᱫᱚ ᱚᱠᱟ ᱞᱮᱠᱟ ᱠᱚ ᱢᱟᱱᱟᱣ ᱜᱮᱭᱟ
ᱟᱞᱮᱥᱮᱫ ᱫᱚ ᱵᱟᱦᱟ ᱫᱚ ᱦᱩᱭᱩᱜ ᱠᱟᱱᱟ ᱦᱮᱸ ᱚᱱᱠᱟ ᱠᱚ ᱫᱤᱱ ᱠᱮᱫ ᱜᱮ ᱡᱟᱭᱦᱳᱠ ᱪᱟᱹᱛ ᱵᱚᱸᱜᱟ ᱵᱟᱠᱷᱟᱡ ᱵᱟᱹᱭᱥᱟᱹᱠᱷ ᱵᱚᱸᱜᱟ ᱦᱮᱸ ᱡᱮ ᱱᱤᱱ ᱫᱤᱱ ᱨᱮ ᱵᱟᱦᱟ ᱦᱩᱭᱩᱜᱼᱟ ᱛᱟᱯᱚᱨᱮ ᱫᱤᱱ ᱱᱮᱰᱟ ᱠᱟᱛᱮᱫ ᱥᱳᱞᱳ ᱟᱱᱟ ᱠᱚ ᱡᱟᱣᱨᱟ ᱠᱟᱛᱮ ᱟᱛᱳ ᱦᱚᱲ ᱨᱮᱱ ᱱᱮᱰᱟ ᱠᱟᱛᱮ ᱚᱸᱰᱮ ᱜᱟᱞᱢᱟᱨᱟᱣ ᱜᱚᱴᱟ ᱠᱮᱫ ᱜᱮ ᱡᱮ ᱱᱤᱱ ᱫᱤᱱ ᱦᱤᱞᱳᱜ ᱵᱚᱱ ᱵᱟᱦᱟᱜᱼᱟ ᱟᱨ ᱡᱮ ᱦᱤᱞᱳᱜ ᱡᱮ ᱦᱤᱞᱳᱜ ᱫᱚ ᱩᱢ ᱢᱟᱦᱟ ᱦᱮᱸ ᱮᱱᱦᱤᱞᱳᱜ ᱫᱚ ᱡᱟᱦᱮᱨ ᱨᱮ ᱚᱱᱟ ᱥᱟᱹᱲᱤᱢ ᱠᱚ ᱚᱱᱟ ᱚᱲᱮᱜ ᱤᱭᱟᱹ ᱥᱟᱹᱲᱤᱢ ᱞᱮᱠᱟ ᱠᱚ ᱫᱟᱵᱟ ᱦᱮᱸ ᱚᱲᱟᱜ ᱠᱚᱠᱚ ᱡᱩᱛᱟ ᱦᱮᱸ ᱵᱩᱥᱩᱵ ᱠᱚ ᱠᱷᱚᱲ ᱠᱚ ᱠᱚ ᱤᱫᱤ ᱠᱟᱛᱮᱫ ᱮᱱ ᱦᱤᱞᱳᱜ ᱦᱩᱭᱱᱟ ᱚᱸᱰᱮ ᱠᱚ ᱯᱷᱟᱨᱪᱟ ᱵᱟᱲᱟ ᱠᱮᱜ ᱜᱮᱠᱚ ᱩᱢ ᱯᱟᱭᱨᱟ ᱦᱮ ᱩᱢ ᱛᱟᱯᱚᱨᱮ ᱛᱩᱯᱩ ᱵᱟᱲᱟᱭᱮᱱ ᱠᱚ ᱟᱠᱩ ᱦᱚᱸ ᱛᱟᱨᱯᱚᱨᱮ ᱫᱚᱥᱟᱨ ᱦᱤᱞᱳᱜ ᱫᱚ ᱦᱩᱭᱩᱜ ᱠᱟᱱᱟ ᱵᱚᱸᱜᱟ ᱢᱟᱦᱟᱸ ᱮᱱ ᱦᱤᱞᱳᱜ ᱫᱚ ᱟᱨ ᱜᱚᱰᱮᱛ ᱦᱚᱸ ᱪᱟᱣᱞᱮ ᱠᱚᱭ ᱠᱟᱞᱮᱠᱥᱮᱱᱟ ᱢᱚᱥᱞᱟ ᱯᱟᱹᱛᱤ ᱠᱚ ᱥᱤᱢ ᱠᱚ ᱦᱮ ᱛᱟᱯᱚᱨᱮ ᱟᱞᱮ ᱥᱮᱱ ᱫᱚ ᱱᱟᱭᱠᱮ ᱫᱚ ᱮᱱᱦᱤᱞᱚᱜ ᱫᱚ ᱚᱱᱟ ᱛᱤᱨᱞᱟᱹ ᱠᱚᱦᱚᱸ ᱛᱤᱨᱞᱟᱹ ᱦᱚᱯᱚᱱ ᱠᱚᱦᱚᱸ ᱛᱟᱯᱚᱨᱮ ᱠᱚᱲᱟ ᱦᱚᱯᱚᱱ ᱠᱚᱦᱚᱸ ᱥᱮᱛᱟᱜ ᱨᱮᱠᱚ ᱯᱟᱭᱨᱟ ᱢᱟᱱᱮ ᱛᱩᱯᱩ ᱯᱷᱟᱨᱪᱟᱹᱜᱼᱟ ᱛᱟᱨᱯᱚᱨᱮ ᱡᱚᱛᱚ ᱦᱚᱲ ᱴᱨᱟᱰᱤᱥᱚᱱᱟᱞ ᱰᱨᱮᱥ ᱟᱵᱚ ᱡᱟᱦᱟᱸ ᱥᱟᱱᱛᱟᱲᱟᱜ ᱠᱟᱱᱟ ᱴᱨᱟᱰᱤᱥᱚᱱᱟᱞ ᱰᱨᱮᱥ ᱞᱟᱜᱟᱣ ᱠᱮᱫ ᱜᱮ ᱛᱟᱯᱚᱨᱮ ᱮᱱᱮᱡ ᱮᱱᱮᱡ ᱛᱮᱠᱚ ᱤᱫᱤ ᱴᱚᱠᱟᱭᱟ ᱡᱟᱦᱮᱨ
ᱟᱪᱪᱷᱟ ᱟᱪᱪᱷᱟ
ᱦᱩ ᱛᱟᱯᱚᱨᱮ ᱚᱸᱰᱮ ᱯᱩᱡᱟᱹ ᱵᱟᱲᱟ ᱠᱮᱫ ᱜᱮ ᱦᱮᱸ ᱚᱱᱠᱟ ᱜᱮ ᱟᱯᱮ ᱥᱮᱫ ᱜᱮ ᱪᱮᱫ ᱞᱮᱠᱟ
ᱟᱞᱮ ᱥᱮᱫ ᱦᱚᱸ ᱚᱱᱠᱟ ᱜᱮ ᱪᱟᱹᱛ ᱵᱚᱸᱜᱟ ᱠᱚ ᱵᱟᱦᱟᱜ ᱜᱮᱭᱟ ᱠᱚ ᱟᱨ ᱯᱮ ᱢᱟᱦᱟ ᱨᱮᱠᱚ ᱵᱟᱦᱟᱜ ᱜᱮᱭᱟ ᱠᱚ
ᱦᱩᱸ ᱦᱩᱸ ᱦᱩᱸ
ᱮᱸᱫ ᱩᱢ ᱢᱟᱦᱟ ᱛᱮᱫᱚ ᱥᱟᱹᱨᱫᱤ ᱢᱟᱦᱟ ᱟᱨᱛᱮᱫ ᱠᱟᱱᱟ ᱡᱟᱦᱟᱸ ᱫᱚ ᱡᱟᱞᱮ ᱢᱟᱦᱟ
ᱟᱯᱮᱥᱮᱫ ᱦᱚᱸᱛᱚ ᱯᱮ ᱢᱟᱦᱟ ᱨᱮᱜᱮ ᱥᱮ
ᱦᱳᱭ ᱦᱳᱭ ᱯᱮ ᱢᱟᱦᱟ ᱨᱮᱜᱮ ᱡᱮ ᱦᱤᱞᱳᱜ ᱡᱟᱦᱟᱸ ᱵᱚᱸᱜᱟ ᱵᱚᱸᱜᱟ ᱵᱩᱨᱩ ᱵᱟᱹᱧ ᱞᱟᱹᱭ ᱠᱮᱫᱟ
ᱦᱳᱭ
ᱦᱮᱸ ᱵᱚᱸᱜᱟ ᱵᱩᱨᱩ ᱥᱟᱹᱛ ᱵᱟᱲᱟ ᱠᱟᱛᱮᱫ ᱛᱟᱨᱯᱚᱨᱮ ᱥᱟᱨᱡᱚᱢ ᱵᱟᱦᱟ ᱦᱮᱸ ᱟᱹᱜᱩᱭᱟᱠᱚ ᱚᱱᱟᱠᱚ ᱡᱚᱠᱷᱚᱱ ᱱᱟᱭᱠᱮ ᱠᱤᱭᱟᱹ ᱠᱚ ᱟᱨᱦᱚ ᱮᱱᱮᱡ ᱮᱱᱮᱡ ᱛᱮᱠᱚ ᱢᱟᱱᱮ ᱠᱷᱤᱪᱩᱲᱤ ᱥᱚᱲᱮ ᱠᱚ ᱡᱚᱢ ᱠᱟᱛᱮᱫ
ᱦᱳᱭ ᱦᱳᱭ
ᱡᱟᱦᱟᱸ ᱵᱚᱸᱜᱟ ᱥᱤᱢ ᱠᱚ ᱚᱱᱟᱠᱚ ᱥᱩᱲᱟᱹ ᱭᱟ ᱯᱤᱴᱷᱟᱹ ᱭᱟᱠᱚ ᱡᱟᱦᱮᱨ ᱠᱚᱨᱮ ᱡᱚᱢ ᱠᱟᱛᱮ ᱟᱫᱚ ᱮᱱᱮᱡ ᱮᱱᱮᱡ ᱛᱮᱠᱚ ᱟᱹᱜᱩᱭᱮᱭᱟ ᱱᱟᱭᱠᱮ ᱟᱫᱚ ᱫᱩᱣᱟᱹᱨ ᱠᱚᱨᱮ ᱪᱷᱟᱴᱠᱟ ᱠᱚᱨᱮ ᱚᱱᱠᱟ ᱡᱟᱸᱜᱟ ᱠᱚ ᱟᱹᱨᱩᱯᱮᱭᱟ
ᱟᱪᱪᱷᱟ ᱟᱪᱪᱷᱟ ᱟᱪᱷᱟ ᱟᱞᱮ ᱥᱮᱫ ᱦᱚᱸ ᱚᱱᱠᱟ ᱜᱮ ᱮᱱᱮᱡ ᱮᱱᱮᱡ ᱛᱮᱠᱚ ᱟᱹᱜᱩᱭᱮᱭᱟ ᱟᱨ ᱯᱨᱚᱛᱮᱠᱴᱤ ᱫᱩᱣᱟᱹᱨ ᱫᱩᱣᱟᱹᱨ ᱡᱟᱸᱜᱟ ᱠᱚ ᱟᱵᱩᱜᱮᱭᱟ
ᱦᱳᱭ ᱫᱩᱣᱟᱹᱨ ᱫᱩᱣᱟᱹᱨ ᱡᱟᱸᱜᱟ ᱠᱚ ᱟᱨᱩᱯᱮᱭᱟ ᱛᱟᱨᱯᱚᱨ ᱦᱟᱴᱟᱜ ᱨᱮ ᱚᱱᱮ ᱫᱚ ᱚᱱᱟ ᱥᱟᱨᱡᱚᱢ ᱵᱟᱦᱟ ᱛᱟᱦᱮᱱ ᱛᱟᱭᱟ ᱟᱨ ᱡᱟᱦᱟᱸᱭ ᱛᱤᱨᱞᱟᱹ ᱠᱷᱚᱱ ᱡᱟᱦᱟᱸᱭ ᱟᱹᱨᱩᱵᱮᱭᱟ ᱩᱱᱤ ᱫᱚ ᱜᱚᱪᱷᱟ ᱨᱮ ᱦᱟᱛᱟᱣ ᱠᱮᱫ ᱜᱮ ᱚᱱᱟ ᱥᱟᱨᱡᱚᱢ ᱵᱟᱦᱟ ᱛᱟᱯᱚᱨᱮ ᱢᱚᱱᱮ ᱦᱚᱭ ᱦᱮᱸ ᱵᱚᱦᱚᱜ ᱨᱮ ᱫᱟᱜ ᱮ ᱫᱩᱞ ᱟᱭᱟ ᱱᱟᱭᱠᱮ ᱦᱳᱭ ᱛᱟᱯᱚᱨᱮ ᱦᱮᱸ ᱛᱟᱯᱚᱨᱮ ᱩᱱᱤ ᱛᱤᱨᱞᱟᱹ ᱦᱚᱯᱚᱱ ᱚᱱᱟ ᱦᱟᱴᱟᱜ ᱨᱮᱭ ᱫᱩᱞᱟ ᱫᱚ ᱵᱟᱝ ᱩᱱᱤ ᱫᱟᱜ ᱨᱮ ᱫᱩᱞ ᱮ ᱚᱱᱟ ᱚᱛ ᱨᱮᱭ ᱫᱩᱞᱟ
ᱚᱛ ᱨᱮ ᱟᱪᱪᱷᱟ ᱟᱪᱪᱷᱟ ᱡᱟᱭᱦᱳ ᱟᱞ ᱥᱮᱫ ᱦᱚᱸ ᱚᱱᱠᱟ ᱜᱮ ᱢᱟᱱᱮ ᱟᱞᱮ ᱥᱮᱫ ᱫᱚ ᱱᱚᱝᱠᱟ ᱢᱟᱱᱮ ᱡᱚᱠᱷᱚᱱ ᱱᱟᱭᱠᱮ ᱵᱟᱵᱟ ᱚᱲᱟᱜ ᱠᱚ ᱤᱫᱤ ᱟᱭᱟ ᱟᱫᱚ ᱩᱱ ᱥᱩᱚᱢᱟᱹᱭ ᱫᱚ ᱯᱨᱚᱛᱛᱮᱠᱴᱤ ᱦᱚᱲᱟᱜ ᱚᱱᱮ ᱪᱷᱟᱴᱠᱟ ᱨᱮ ᱡᱟᱸᱜᱟ ᱠᱚ ᱟᱵᱩᱜᱮᱭᱟ ᱠᱚ
ᱦᱳᱭ ᱦᱳᱭ ᱦᱳᱭ
ᱚᱱᱟ ᱡᱟᱸᱜᱟ ᱟᱵᱩᱜ ᱥᱚᱢᱚᱭ ᱫᱚ ᱱᱟᱭᱠᱮ ᱵᱟᱵᱟ ᱦᱟᱴᱟᱜ ᱮ ᱥᱮᱯᱤᱧ ᱠᱟᱜᱼᱟ ᱢᱟᱱᱮ ᱦᱮᱨᱢᱮᱫ ᱠᱟᱜᱼ ᱟᱭ
ᱦ ᱦ ᱦᱳᱭ ᱦᱳᱭ ᱛᱟᱯᱚᱨᱮ ᱩᱱᱤ ᱥᱟᱶᱛᱮ ᱢᱤᱫ ᱢᱤᱫᱴᱟᱝ ᱰᱺᱝᱣᱟᱹ ᱠᱚᱲᱟ ᱜᱤᱫᱽᱨᱟᱹᱭ ᱛᱟᱦᱮᱱᱟ ᱴᱷᱤᱞᱤ ᱜᱚᱜ ᱠᱟᱜ-ᱟ ᱴᱷᱞᱤ
ᱦᱳᱭ ᱦᱳᱭ ᱦᱳᱭ ᱡᱟᱦᱟᱸ ᱫᱚ ᱥᱟᱜᱩᱱ ᱴᱷᱤᱞᱤ ᱠᱚ ᱢᱮᱛᱟᱜᱼᱟ ᱵᱟᱝ
ᱦᱳᱭ ᱥᱟᱹᱜᱩᱱ ᱴᱷᱤᱞᱟ
ᱥᱟᱜᱩᱱ ᱴᱷᱤᱞᱤ ᱟᱨ ᱩᱱᱤ ᱦᱚᱸ ᱢᱟᱱᱮ ᱡᱟᱦᱟᱸᱭ ᱩᱱᱤ ᱛᱤᱨᱞᱟᱹ ᱦᱚᱯᱚᱱ ᱡᱟᱦᱟᱸᱭ ᱛᱟᱦᱮᱱᱟ ᱡᱟᱸᱜᱟ ᱟᱵᱩᱜ ᱞᱟᱹᱜᱤᱫ ᱩᱱᱤ ᱦᱚᱸ ᱢᱟᱱᱮ ᱛᱤᱨᱞᱟᱹ ᱦᱚᱯᱚᱱ ᱫᱟᱜ ᱮ ᱢᱟᱱᱮ ᱩᱱᱤ ᱥᱟᱹᱜᱩᱱ ᱴᱷᱤᱞᱤ ᱡᱟᱦᱟᱸᱭᱮ ᱦᱮᱨᱢᱮᱫ ᱠᱟᱜ ᱩᱱᱤ ᱦᱚᱸ ᱫᱟᱜ ᱠᱚ ᱫᱩᱞᱮᱭᱟ ᱥᱮ ᱵᱟᱠᱚ ᱫᱩᱞᱮᱭᱟ ᱩᱱᱤ ᱫᱚ
ᱩᱱᱤ ᱫᱚ ᱢᱟᱱᱮ ᱡᱟᱸᱜᱟ ᱫᱚ ᱠᱚ ᱟᱹᱨᱩᱯᱮᱭᱟ ᱠᱤᱱᱛᱩ ᱫᱟᱜ ᱫᱚᱠᱚ ᱥᱚᱢᱵᱷᱚᱵᱚᱛᱚ ᱵᱟᱠᱚ ᱫᱩᱞᱮᱭᱟ ᱩᱱᱟᱹᱜ ᱫᱚ ᱵᱟᱞᱤᱧ ᱫᱤᱥᱟᱹᱭ ᱫᱟ ᱟᱯᱮ ᱥᱮᱱ ᱫᱚ
ᱟᱞᱮ ᱥᱮ‌ ᱦᱚᱸ ᱢᱟᱱᱮ ᱫᱟᱜ ᱫᱚ ᱡᱟᱹᱱᱤᱡ ᱵᱟᱝᱠᱚ ᱫᱩᱞᱮᱭᱟ ᱢᱟᱱᱮ ᱟᱞᱤᱧ ᱦᱚᱸ ᱩᱱᱟᱹᱜ ᱫᱚ ᱴᱷᱤᱠ ᱴᱷᱟᱠ ᱵᱟᱝᱞᱤᱧ ᱞᱟᱹᱭ ᱫᱟᱲᱮᱜ ᱠᱟᱱᱟ ᱚᱱᱟ ᱤᱫᱤ ᱠᱟᱛᱮ ᱫᱚ ᱟᱪᱪᱷᱟ
ᱛᱟᱯᱚᱨᱮ ᱛᱟᱯᱚᱨᱮ ᱩᱱᱠᱤᱱ ᱵᱟᱫᱮ ᱟᱨ ᱦᱩᱸ ᱟᱛᱩ ᱠᱚᱨᱮᱱ ᱢᱚᱬᱮ ᱦᱚᱲ ᱡᱟᱦᱟᱸ ᱢᱟᱡᱷᱤ ᱦᱮᱸ ᱡᱚᱜᱽ ᱢᱟᱡᱷᱤ ᱜᱚᱰᱮᱛ ᱩᱱᱠᱩ ᱦᱚᱸ ᱩᱸᱜ ᱩᱸᱜ ᱩᱸᱜ ᱩᱱᱠᱤᱱ ᱥᱟᱶᱛᱮᱠᱚ ᱛᱟᱦᱮᱱᱟ
ᱟᱪᱪᱷᱟ ᱟᱪᱪᱷᱟ ᱦᱳᱭ ᱟᱞᱮ ᱥᱮᱫ ᱦᱚᱸ ᱚᱱᱠᱟ ᱜᱮ ᱟᱨ ᱪᱮᱫ ᱠᱚ ᱞᱟᱹᱭᱟ ᱥᱟᱨᱫᱤ ᱢᱟᱲᱟᱝ ᱫᱤᱱ ᱡᱮᱫᱤᱱ ᱢᱟᱱᱮ ᱩᱢ ᱯᱟᱥ ᱩᱢ ᱦᱩᱭᱩᱜᱼᱟ
ᱦᱳᱭ ᱦᱳᱭ
ᱮᱱᱦᱤᱞᱳᱜ ᱱᱟᱭᱠᱮ ᱚᱲᱟᱜ ᱨᱮ ᱪᱟᱞᱟᱣ ᱠᱟᱛᱮᱜ ᱨᱩᱢ ᱰᱟᱠᱟᱣ ᱜᱮᱭᱟ ᱯᱮ ᱥᱮ ᱵᱟᱝ
ᱢᱚᱱᱮ ᱦᱚᱭ ᱢᱚᱱᱮ ᱦᱚᱭ
ᱡᱟᱦᱮᱨ ᱡᱮ ᱫᱤᱱ ᱠᱚ‌ ᱫᱟᱵᱟ
ᱦᱳᱭ ᱦᱳᱭ
ᱮᱱᱦᱤᱞᱳᱜ ᱟᱞᱮ ᱥᱮᱫ ᱫᱚ ᱱᱚᱝᱠᱟ ᱢᱟᱱᱮ ᱡᱟᱦᱮᱨ ᱠᱚ ᱫᱟᱜ ᱠᱮᱫ ᱜᱮ ᱩᱢ ᱦᱤᱞᱳᱜ ᱟᱨ ᱦᱮᱸ ᱮᱱᱦᱤᱞᱚᱜ ᱧᱤᱫᱟᱹ ᱵᱮᱲᱟ ᱱᱟᱭᱠᱮ ᱚᱲᱟᱜ ᱠᱚ ᱪᱟᱞᱟᱜᱼᱟ ᱦᱟᱴᱟᱜ ᱠᱚ ᱜᱟᱥᱟᱣ ᱦᱚᱪᱚᱭᱮᱭᱟ
ᱦᱳᱭ ᱦᱳᱭ ᱟᱞᱮ ᱥᱮᱱ ᱦᱚᱸ ᱡᱟᱹᱱᱤᱡ ᱪᱚᱝ ᱟᱞᱮ ᱥᱮᱱ ᱦᱚᱸ ᱠᱤᱱᱛᱩ ᱡᱟᱱᱤᱡ ᱵᱟᱹᱧ ᱫᱤᱥᱟᱹᱭᱮᱫᱟ ᱤᱧ ᱛᱤᱱ ᱢᱟᱱᱮ ᱵᱟᱨᱦᱮ ᱞᱤᱧ ᱠᱟᱹᱢᱤᱭᱟ ᱛᱚ ᱛᱤᱱ ᱵᱷᱳᱨ ᱵᱟᱦᱟ ᱦᱩᱭᱩᱜᱼᱟ ᱩᱱ ᱵᱷᱳᱨ ᱚᱲᱟᱜ ᱨᱮᱜᱮ ᱵᱟᱝᱞᱤᱧ ᱛᱟᱦᱮᱱᱟ ᱟᱨ ᱡᱟᱢ ᱯᱟᱲᱟᱜᱼᱟ ᱪᱮᱫ ᱯᱟᱲᱟᱜᱼᱟ ᱚᱱᱮ ᱚᱱᱠᱟ ᱵᱟᱨ ᱵᱚᱪᱷᱚᱨ ᱜᱟᱱ ᱞᱤᱧ ᱢᱤᱥ ᱠᱟᱫ
ᱟᱪᱪᱷᱟ ᱟᱫᱚ ᱩᱱᱟᱹᱜ ᱫᱤᱥᱟᱹ ᱵᱟᱝ ᱛᱟᱦᱮᱱ ᱜᱮᱭᱟ ᱚᱱᱟ ᱠᱚᱫᱚ
ᱦᱳᱭ ᱦᱳᱭ
ᱧᱮᱞ ᱤᱫᱤ ᱞᱮᱠᱷᱟᱡ ᱵᱚᱪᱷᱚᱨ ᱠᱮ ᱵᱚᱪᱷᱚᱨ ᱛᱟᱦᱚᱞᱮ ᱫᱤᱥᱟᱹ ᱛᱟᱦᱮᱱᱟ
ᱛᱟᱯᱚᱨᱮ ᱚᱱᱠᱟ ᱜᱮᱻᱻᱻ ᱦᱮ ᱤᱭᱟᱹ ᱢᱟᱦᱟ ᱦᱤᱞᱳᱜ ᱫᱚ ᱚᱱᱠᱟ ᱜᱮ ᱦᱩᱭᱮᱱ ᱜᱮ ᱛᱟᱯᱚᱨᱮ ᱡᱟᱦᱟ ᱵᱟᱥᱠᱮ ᱟᱞᱮ ᱫᱚ ᱡᱮ ᱦᱮᱞᱳᱜ ᱚᱱᱟ ᱵᱚᱸᱜᱟ ᱢᱟᱦᱟ ᱯᱚᱨᱮ ᱡᱟᱦᱟᱸ ᱵᱟᱥᱠᱮ ᱢᱟᱦᱟ ᱛᱚᱠᱷᱚᱱ ᱫᱚ ᱮ ᱦᱮᱸ ᱦᱟᱸ ᱦᱳᱭ ᱦᱳᱭ ᱡᱟᱭᱦᱳᱠ ᱟᱫᱚ ᱮᱱᱦᱤᱞᱳᱜ ᱫᱚ ᱫᱟᱜ ᱠᱩᱠᱩ ᱫᱩᱞ ᱡᱚᱱᱟᱜᱼᱟ
ᱟᱪᱪᱷᱟ ᱟᱨ ᱫᱟᱜ ᱫᱚ ᱢᱟᱱᱮ ᱪᱮᱫ ᱠᱟᱱ ᱦᱚᱲ ᱠᱚ ᱫᱩᱞ ᱡᱚᱱᱟᱜ-ᱟ ᱟᱨ ᱡᱮᱢᱚᱱ ᱟᱞᱮ ᱥᱮᱫ ᱫᱚ ᱞᱟᱸᱫᱟ ᱜᱟᱱᱚᱜ ᱦᱚᱲ, ᱡᱮᱢᱚᱱ ᱵᱩᱰᱤ ᱜᱚ ᱠᱚ ᱮᱭ ᱵᱟᱦᱩ ᱠᱚ, ᱚᱱᱠᱟᱱ ᱠᱚ ᱢᱟᱱᱮ ᱞᱟᱸᱫᱟ ᱜᱟᱱᱚᱜ ᱠᱚᱠᱚ ᱫᱩᱞ ᱡᱚᱱᱟ᱾ ᱟᱫᱚ ᱛᱟᱦᱚᱞᱮ ᱟᱯᱮ ᱥᱮᱫ ᱫᱚ ᱚᱠᱟᱞᱮᱠᱟ?
ᱟᱞᱮᱥᱮᱫ ᱦᱚᱸ ᱟᱞᱮᱥᱮᱫ ᱚᱱᱠᱟ ᱜᱮ ᱞᱟᱸᱫᱟ ᱜᱟᱱᱚᱜ ᱫᱟᱫᱩ ᱛᱟᱯᱚᱨᱮ ᱮᱸ ᱚᱠᱟ ᱞᱟᱸᱫᱟ ᱜᱟᱱᱚᱜ ᱜᱚᱲᱚᱢ ᱥᱟᱹᱜᱟᱹᱭ ᱦᱳᱭ ᱦᱳᱭ ᱠᱩᱢᱟᱹᱝ, ᱛᱮᱭᱟᱝ-
ᱟᱪᱪᱷᱟ ᱟᱪᱪᱷᱟ ᱟᱞᱮ ᱥᱮᱫ ᱦᱚᱸ ᱚᱱᱠᱟ ᱜᱮ᱾ ᱦᱮᱸ ᱡᱟᱦᱟᱸ ᱫᱚ ᱢᱟᱱᱮ ᱮᱱᱮᱡ ᱦᱩᱭᱩᱜ ᱟᱥᱮ ᱵᱟᱝ? ᱢᱟᱱᱮ ᱪᱟᱞᱮ ᱦᱤᱞᱳᱜ ᱮᱱᱦᱤᱞᱳᱜ ᱮᱱᱮᱡ ᱫᱚ ᱦᱩᱭᱩᱜ ᱟᱥᱮ ᱵᱟᱝ ᱛᱟᱦᱚᱞᱮ ᱟᱯᱮ ᱥᱮᱫ ᱫᱚ?
ᱦᱳᱭ ᱦᱳᱭ ᱮᱱᱮᱡ ᱮᱱᱮᱡ ᱮᱱᱮᱡ ᱛᱮᱜᱮ ᱠᱚ ᱟᱞᱮ ᱫᱚᱠᱚ ᱫᱟᱹᱞ ᱫᱩᱞ ᱠᱚᱣᱟᱠᱚ᱾
ᱟᱪᱪᱷᱟ ᱟᱪᱪᱷᱟ ᱢᱟᱱᱮ ᱮᱱᱮᱡ ᱥᱮᱨᱮᱧ ᱥᱮᱨᱮᱧ ᱦᱩᱭ ᱢᱟᱱᱮ ᱚᱱᱟ ᱦᱚᱸ ᱪᱟᱞᱩᱜᱼᱟ᱾ᱟᱨ ᱱᱚᱛᱮ ᱫᱩᱞ ᱦᱚᱸ ᱦᱩᱭᱩᱜ ᱜᱮᱭᱟ?
ᱦᱳᱭ ᱦᱳᱭ᱾
ᱟᱪᱪᱷᱟ ᱟᱪᱪᱷᱟ ᱮᱱᱮᱡ ᱥᱮᱨᱮᱧ ᱛᱟᱦᱞᱮ ᱴᱟᱢᱟᱠ ᱛᱩᱢᱫᱟᱜ ᱫᱚ ᱦᱳᱭᱳᱜ ᱜᱮᱭᱟ ᱥᱮ ᱚᱱᱠᱟ ᱢᱟᱭᱤᱠ ᱵᱚᱠᱥ ᱛᱮ ᱦᱳᱭᱳᱜ ᱜᱮᱭᱟ?
ᱵᱟᱝ ᱵᱟ ᱟᱞᱮ ᱴᱷᱮᱡ ᱫᱚ ᱴᱟᱢᱟᱠ ᱴᱟᱢᱟᱠ ᱛᱩᱢᱫᱟᱜ ᱛᱮᱜᱮ ᱦᱩᱭᱩᱜ-ᱟ᱾
ᱟᱪᱪᱷᱟ ᱟᱰᱤ ᱱᱟᱯᱟᱭ ᱥᱟᱶᱛᱟ ᱨᱮᱱᱟᱜ ᱤᱭᱟᱹ ᱯᱮ ᱫᱚᱦᱚᱣ ᱠᱟᱜᱼᱟ᱾ ᱟᱪᱪᱷᱟ ᱟᱞᱮ ᱥᱮᱫ ᱫᱚ ᱢᱟᱱᱮ ᱴᱟᱢᱟᱠ ᱛᱩᱢᱫᱟᱜ ᱛᱮᱜᱮ ᱦᱩᱭᱩᱜ ᱜᱮᱭᱟ, ᱢᱮᱱᱠᱷᱟᱱ ᱟᱞᱮ ᱯᱟᱥᱟᱯᱟᱥᱤ ᱟᱛᱩ ᱠᱚᱨᱫᱚ ᱢᱟᱱᱮ ᱧᱮᱞ ᱵᱟᱲᱟᱣ ᱠᱟᱜᱼᱟ ᱤᱧ ᱢᱟᱭᱤᱠ ᱵᱚᱠᱥ ᱛᱮᱠᱚ ᱮᱱᱮᱡ ᱜᱮᱭᱟ᱾
ᱟᱯᱮᱥᱮᱫ ᱫᱚ ᱚᱝᱠᱟ ᱢᱟᱱᱮ ᱟᱯᱮ ᱯᱟᱥᱟ ᱯᱟᱥᱮ ᱟᱛᱳ ᱨᱮ ᱢᱟᱭᱤᱠ ᱵᱚᱠᱥ ᱛᱮ ᱵᱟᱝᱠᱚ ᱮᱱᱮᱡ ᱜᱮᱭᱟ?
ᱦᱩᱸ ᱟᱫᱚᱢ ᱫᱚ ᱠᱤᱪᱷᱩ ᱠᱤᱪᱷᱩ ᱟᱛᱚ ᱨᱮ ᱚᱱᱠᱟ ᱧᱮᱞ ᱵᱟᱲᱟ ᱦᱳᱭ ᱠᱟᱱᱟ, ᱵᱟᱝ ᱟᱸᱡᱚᱢ ᱵᱟᱲᱟ ᱦᱳᱭ ᱠᱟᱱᱟ ᱡᱮ ᱱᱚᱸᱰᱮ ᱫᱚ ᱵᱟᱦᱟ ᱨᱮᱠᱚ ᱟᱹᱜᱩᱞᱮᱫᱟ, ᱚᱱᱟ ᱚᱱᱟᱫᱚ ᱛᱤᱱᱟᱹᱜ ᱜᱟᱱ ᱴᱷᱤᱠ ᱦᱩᱭᱩᱜ ᱠᱟᱱᱟ ᱟᱵᱚ ᱥᱟᱶᱛᱟ ᱞᱟᱹᱜᱤᱫ ᱛᱮ, ᱥᱮ ᱪᱮᱫ ᱞᱮᱠᱟ ᱚᱱᱟ ᱪᱮᱫ ᱵᱮᱱ ᱞᱟᱹᱭᱟ ᱟᱵᱮᱱ?
ᱟᱞᱤᱧ ᱫᱚᱞᱤᱧ ᱞᱟᱹᱭᱟ ᱡᱮ ᱟᱵᱚᱣᱟᱜ ᱱᱚᱣᱟ ᱫᱚ ᱥᱟᱶᱛᱟ ᱨᱮᱱᱟᱜ ᱫᱚ ᱵᱟᱝ ᱠᱟᱱᱟ ᱡᱮᱦᱮᱛᱩ ᱚᱱᱟ ᱚᱱᱟ ᱫᱚ ᱯᱩᱨᱟᱹᱜ ᱜᱮ ᱴᱳᱴᱟᱞᱤ ᱵᱟᱝ ᱴᱷᱤᱠ ᱜᱮᱞᱤᱧ ᱞᱟᱹᱭᱟ᱾ ᱡᱮᱦᱮᱛᱩ ᱴᱟᱢᱟᱠ ᱛᱩᱢᱫᱚᱜ ᱦᱮᱱᱟᱜ ᱟᱠᱟᱫ ᱛᱟᱵᱚᱱᱟ ᱢᱟᱱᱮ ᱟᱵᱚ ᱥᱟᱶ ᱛᱟᱨᱮ ᱧᱮᱞ ᱢᱮ ᱟᱹᱰᱤ ᱠᱤᱪᱷᱩ ᱰᱮᱵᱷᱞᱚᱯ ᱟᱠᱟᱱ ᱨᱮᱦᱚᱸ ᱴᱟᱢᱟᱠ ᱛᱩᱢᱫᱟᱹᱜ ᱫᱚ ᱠᱤᱱᱛᱩ ᱵᱟᱝ ᱰᱮᱵᱷᱞᱚᱯ ᱟᱠᱟᱱᱟ ᱡᱮ ᱵᱟᱠᱚ ᱞᱟᱹᱭ ᱟᱠᱟᱫᱼᱟ ᱥᱟᱶᱛᱟ ᱨᱮᱱ ᱦᱚᱲ ᱪᱮᱫ ᱴᱟᱢᱟᱠ ᱛᱩᱢᱫᱟᱹᱜ ᱵᱚᱫᱚᱞ ᱛᱮ ᱢᱟᱭᱤᱠ ᱵᱚᱠᱥ ᱵᱚᱱ ᱵᱮᱵᱚᱦᱟᱨᱟ ᱵᱚᱞᱮ᱾
ᱦᱮᱸ ᱦᱩᱸ
ᱱᱚᱣᱟ ᱫᱚ ᱱᱚᱣᱟ ᱫᱚ ᱠᱤᱱᱛᱩ ᱢᱮᱱᱟᱜ ᱟᱠᱟᱜ ᱜᱮᱭᱟ ᱛᱚ᱾ ᱱᱚᱣᱟ ᱛᱟᱦᱮᱱ ᱛᱩᱞᱩᱡ ᱟᱵᱚ ᱮᱴᱟᱜ ᱮᱴᱟᱜ ᱡᱤᱱᱤᱥ ᱫᱚ ᱪᱮᱫᱟᱜ ᱵᱩᱱ ᱟᱜᱩᱭᱫᱟ ᱤᱧ ᱫᱩᱧ ᱞᱟᱹᱭᱟ ᱱᱚᱣᱟ ᱫᱚ ᱵᱟᱝ ᱵᱷᱟᱜᱮ ᱜᱮᱭᱟ᱾
ᱦᱩᱸ ᱟᱨ ᱥᱚᱨᱦᱟᱭ ᱫᱚ ᱟᱯᱮ ᱫᱚ ᱢᱟᱱᱮ ᱪᱮᱫ ᱥᱚᱢᱚᱭ ᱯᱮ ᱥᱚᱨᱦᱟᱭᱚᱜ ᱛᱟᱦᱮᱱᱟ ᱪᱮᱫ ᱵᱚᱸᱜᱟ?
ᱵᱟᱝᱜᱮ ᱪᱟᱹᱛ ᱵᱚᱸᱜᱟ ᱫᱚᱞᱮ ᱵᱟᱦᱟᱜ ᱜᱮᱭᱟᱞᱮ᱾ ᱥᱚᱦᱦᱟᱭ ᱫᱚ ᱥᱚᱦᱨᱟᱭ ᱵᱚᱸᱜᱟ ᱜᱮ ᱡᱟᱦᱟᱸ ᱫᱚ ᱚᱱᱟ ᱠᱟᱹᱞᱤ ᱯᱩᱡᱟᱹ ᱦᱩᱭᱩᱜ ᱫᱚ ᱠᱟᱹᱞᱤ ᱯᱩᱡᱟᱹ ᱵᱷᱟᱭ ᱯᱷᱚ ᱴᱟ ᱦᱳᱭ ᱩᱱ ᱥᱚᱢᱟᱹᱭ ᱞᱮ ᱥᱚᱦᱚᱨᱟᱭᱚᱜ ᱜᱮᱭᱟ, ᱵᱷᱟᱭ ᱯᱷᱳᱴᱟ ᱦᱤᱞᱳᱜ ᱞᱮ ᱠᱷᱩᱱᱴᱟᱹᱣ ᱠᱚᱜᱮ ᱜᱮᱭᱟ᱾
ᱛᱤᱱ ᱫᱤᱱ ᱯᱮ ᱥᱚᱨᱦᱟᱭᱚᱜᱼᱟ, ᱢᱚᱬᱮ ᱫᱤᱱ ᱥᱮ ᱯᱮ ᱫᱤᱱ?
ᱵᱟᱝᱜᱮ ᱥᱚᱦᱨᱟᱭ ᱫᱚ ᱨᱤᱛᱤ ᱨᱮᱣᱟᱡᱽ ᱫᱚ ᱯᱮ ᱫᱤᱱ ᱛᱟᱦᱮᱱ ᱛᱟᱞᱮ ᱜᱮᱭᱟ, ᱟᱨ ᱮᱱᱮᱡ ᱥᱮᱨᱮᱧ ᱫᱚ ᱢᱚᱬᱮ ᱫᱤᱱ ᱜᱮ ᱛᱟᱦᱮᱱ ᱛᱟᱞᱮ ᱜᱮᱭᱟ᱾
ᱟᱞᱮ ᱫᱚ ᱚᱱᱛᱮ ᱫᱚ ᱦᱩᱸ ᱟᱞᱮ ᱫᱚ ᱚᱱᱛᱮ ᱫᱚ ᱯᱩᱥ ᱵᱚᱸᱜᱟ ᱜᱮᱞᱮ ᱥᱚᱨᱦᱟᱭᱚᱜᱼᱟ, ᱦᱟᱱᱟ ᱥᱟᱠᱨᱟᱛ ᱥᱟᱶᱛᱮ᱾
ᱟᱪᱪᱷᱟ ᱟᱪᱪᱷᱟ ᱚᱱᱟ ᱨᱮᱱᱟᱜ ᱠᱟᱨᱚᱱᱮᱢ ᱞᱟᱹᱭ ᱫᱟᱲᱮᱭᱟᱞᱤᱧᱟ?
ᱠᱟᱨᱚᱱ ᱫᱚ ᱪᱮᱫ ᱤᱧ ᱞᱟᱹᱭᱟ ᱤᱧ ᱡᱚᱛᱚᱴᱟᱧ ᱟᱸᱡᱚᱢ ᱠᱟᱫᱟ, ᱚᱝᱠᱟ? ᱮᱸ ᱟᱢᱫᱟᱜᱟᱱ ᱴᱚᱴᱷᱟᱨᱮ ᱚᱱᱠᱟ ᱠᱚ ᱛᱟᱦᱮᱸ ᱠᱟᱱᱟ ᱛᱚ, ᱟᱫᱚ ᱞᱟᱦᱟ ᱫᱚ ᱥᱚᱨᱦᱟᱭ ᱵᱚᱸᱜᱟ ᱜᱮᱠᱚ ᱥᱚᱨᱦᱟᱭᱚᱜ ᱠᱟᱱ ᱛᱟᱦᱮᱱᱟ᱾ ᱟᱸᱡᱚᱢ ᱠᱟᱛᱷᱟ, ᱟᱫᱚ ᱚᱝᱠᱟ ᱜᱮ ᱢᱤᱫ ᱥᱮᱨᱢᱟ ᱫᱚᱭ ᱟᱠᱟᱞ ᱠᱮᱫᱟ ᱚᱱᱟ ᱥᱚᱨᱦᱟᱭ ᱵᱚᱸᱜᱟ ᱚᱱᱠᱟ ᱞᱮᱠᱟ ᱪᱟᱥ ᱵᱟᱝ ᱦᱩᱭ ᱞᱮᱱᱟ᱾ ᱟᱫᱚ ᱛᱟᱦᱚᱞᱮ ᱠᱷᱟᱱ ᱫᱚ ᱯᱟᱨᱚᱢᱮᱱ ᱠᱷᱟᱱ ᱫᱚ ᱦᱮᱸ ᱛᱟᱯᱚᱨᱮ ᱡᱚᱜᱟᱲ ᱵᱟᱲᱟᱛᱮ ᱥᱚᱨᱦᱟᱭ ᱫᱚ ᱥᱚᱨᱦᱟᱭ ᱦᱩᱭᱩᱜ ᱜᱮᱭᱟ ᱛᱚ ᱛᱟᱯᱚᱨᱮ ᱚᱱᱟ ᱠᱚ,
ᱦᱩᱸ
ᱡᱚᱜᱟᱲ ᱵᱟᱲᱟᱛᱮ ᱯᱩᱥ ᱵᱚᱸᱜᱟ ᱯᱟᱲᱟᱣᱱᱟ ᱟᱫᱚ ᱛᱟᱦᱚᱞᱮ ᱠᱷᱟᱱ ᱫᱚ ᱯᱩᱥ ᱵᱚᱸᱜᱟ ᱨᱮ ᱠᱚ ᱥᱚᱨᱦᱟᱭᱮᱱᱟ ᱟᱫᱚ ᱩᱱᱠᱩᱱᱟᱜ ᱯᱩᱥ ᱵᱚᱸᱜᱟ ᱨᱮᱜᱮ ᱠᱚ ᱥᱚᱨᱦᱟᱭᱚᱜᱼᱟ ᱥᱮ ᱡᱟᱦᱟᱸ ᱥᱮᱡ ᱫᱚ ᱟᱨ ᱫᱚ ᱥᱚᱨᱦᱟᱭ ᱵᱚᱸᱜᱟ
ᱟᱪᱪᱷᱟ ᱟᱪᱪᱷᱟ
ᱚᱱᱟ ᱨᱮᱱᱟᱜ ᱠᱟᱨᱚᱱ ᱫᱚ ᱟᱹᱰᱤ ᱢᱟᱨᱟᱝ ᱢᱮᱱᱟᱜᱼᱟ᱾ ᱠᱤᱱᱛᱩ ᱵᱟᱰᱟᱭ ᱵᱟᱹᱱᱩᱜᱼᱟ᱾
ᱟᱪᱪᱷᱟ ᱦᱳᱭᱛᱚ ᱦᱟᱯᱲᱟᱢ ᱠᱚ ᱠᱩᱞᱤ ᱞᱮᱠᱚ ᱠᱷᱟᱱ ᱵᱟᱰᱟᱭ ᱠᱚᱜᱼᱟ ᱚᱱᱟ ᱠᱚᱫᱚ ᱟᱪᱪᱷᱟ ᱟᱪᱪᱷᱟ
ᱱᱮᱛᱟᱨ ᱫᱚ ᱧᱮᱞᱢᱮᱱ ᱴᱚᱴᱷᱟ ᱵᱷᱤᱛᱛᱤᱠ ᱵᱟ ᱡᱟᱭᱜᱟ ᱵᱷᱤᱛᱛᱤᱠ ᱚᱝᱠᱟ ᱞᱮᱠᱟ ᱮᱸ ᱟᱭᱢᱟ ᱜᱟᱱ ᱡᱟᱭᱜᱟ ᱠᱚᱨᱮ ᱟᱞᱟᱫᱟ ᱟᱞᱟᱫᱟ ᱮᱱᱮᱡ ᱥᱮᱨᱮᱧ ᱨᱚᱲ ᱠᱟᱞ ᱪᱟᱨ ᱵᱟᱯᱞᱟ ᱵᱤᱦᱟᱹ ᱦᱚᱸ ᱦᱸ
ᱟᱞᱮ ᱫᱚ ᱜᱚᱴᱟᱜᱮ ᱟᱞᱟᱫᱟ ᱟᱞᱟᱫᱟ ᱧᱮᱞ ᱧᱟᱢᱚᱜ ᱠᱟᱱᱟ᱾
ᱟᱞᱟᱫᱟ ᱟᱞᱟᱫᱟ ᱜᱮᱛᱟᱵᱚᱱᱟ ᱦᱚᱲ ᱫᱚᱵᱚᱱ ᱢᱤᱫ ᱜᱮᱭᱟ ᱠᱤᱱᱛᱩ ᱟᱵᱚᱣᱟᱜ ᱠᱟᱞᱪᱟᱨ ᱠᱚ ᱟᱞᱟᱫᱟ ᱜᱮ ᱦᱮᱸ ᱨᱚᱲ ᱦᱮᱸ ᱨᱚᱲ ᱟᱲᱟᱝ ᱠᱚᱦᱚᱸ ᱚᱱᱠᱟᱮᱠᱟᱸ ᱵᱟᱝ ᱢᱤᱫᱚᱜ ᱛᱟᱦᱮᱱᱟ᱾
ᱟᱪᱪᱷᱟ ᱴᱷᱤᱠ ᱟᱪᱷᱮ ᱪᱮᱫ ᱠᱚ ᱞᱮᱭᱟ ᱫᱟᱬᱟᱱ ᱵᱟᱨᱮᱛᱮ ᱢᱟᱱᱮ ᱠᱟᱹᱴᱤᱡ ᱤᱧ ᱠᱩᱞᱤ ᱢᱮᱭᱟ ᱫᱟᱬᱟᱱ ᱛᱚ ᱚᱠᱟ ᱠᱚᱨᱮᱢ ᱪᱟᱞᱟᱣ ᱵᱟᱲᱟ ᱟᱠᱟᱱᱟ?
ᱫᱟᱬᱟᱱ ᱵᱚᱞᱛᱮ ᱚᱱᱛᱮ ᱯᱟᱛᱟᱵᱤᱰᱟᱹ ᱞᱤᱧ ᱪᱟᱞᱟᱣ ᱵᱟᱲᱟ ᱠᱟᱱᱟ ᱟᱨ ᱦᱟᱱᱛᱮ ᱮᱸ ᱛᱮᱞᱠᱩᱯᱤ ᱵᱟᱹᱨᱱᱤᱜᱷᱟᱴ ᱵᱮᱱ ᱟᱸᱡᱚᱢ ᱠᱟᱜᱼᱟ᱾
ᱦᱳᱭ ᱦᱳᱭ ᱟᱸᱡᱚᱢ ᱟᱠᱟᱜᱼᱞᱤᱧ
ᱦᱸ ᱚᱸᱰᱮ ᱪᱟᱞᱟ ᱵᱟᱲᱟ ᱦᱩᱭ ᱞᱮᱱᱟ
ᱟᱪᱪᱷᱟ ᱯᱟᱛᱟᱵᱤᱫᱟᱹ
ᱦᱳᱭ ᱯᱟᱛᱟᱵᱤᱰᱟᱹ ᱥᱤᱞᱫᱟᱹ ᱯᱟᱛᱟᱵᱤᱰᱟᱹ
ᱟᱪᱪᱷᱟ ᱟᱪᱪᱷᱟ ᱟᱹᱞᱤᱧ ᱫᱚ ᱥᱩᱫᱩ ᱛᱮᱞᱠᱩᱯᱤ ᱵᱟᱹᱨᱱᱤᱜᱷᱟᱴ ᱜᱮᱞᱤᱧ ᱪᱟᱞᱟᱣ ᱵᱟᱲᱟ ᱠᱟᱱᱟ᱾
ᱟᱪᱪᱷᱟ
ᱮ ᱚᱱᱟ ᱪᱷᱟᱲᱟ ᱫᱚ ᱟᱫᱚ ᱚᱱᱠᱟ ᱫᱚ ᱵᱟᱝᱞᱤᱧ ᱪᱟᱞᱟᱣ ᱠᱟᱱᱟ ᱧᱩᱛᱩᱢᱟᱱ ᱡᱟᱭᱜᱟ ᱠᱚᱨᱮ ᱫᱚ
ᱟᱨ ᱟᱵᱚᱣᱟᱜ ᱮᱱᱮᱡ ᱥᱮᱨᱮᱧ ᱵᱟ ᱥᱮᱨᱮᱧ ᱠᱚ ᱛᱤᱱᱟᱹᱜ ᱜᱟᱱ ᱵᱮᱱ ᱤᱭᱟᱹ ᱫᱟᱲᱮᱭ ᱠᱟᱫᱟ
ᱚᱱᱠᱟ ᱫᱚ ᱵᱟᱝᱞᱤᱧ ᱵᱟᱲᱟᱭᱟ ᱢᱟᱱᱮ ᱟᱹᱞᱤᱧ ᱫᱚ ᱥᱮ ᱮᱱᱮᱡ ᱥᱮᱨᱮᱧ ᱫᱚ ᱪᱟᱞᱟᱜ ᱫᱚᱞᱤᱧ ᱪᱟᱞᱟᱜ ᱜᱮᱭᱟ ᱢᱮᱱᱠᱷᱟᱱ ᱥᱮᱨᱮᱧ ᱠᱚᱫᱚ ᱚᱝᱠᱟ ᱵᱟᱝᱞᱤᱧ ᱥᱮᱨᱮᱧ ᱵᱟᱲᱟ ᱫᱟᱲᱮᱭᱟᱜ ᱜᱮᱭᱟ᱾
ᱦᱮᱸ ᱚᱱᱠᱟ ᱤᱭᱟᱹ ᱠᱚ ᱵᱟᱹᱱᱩᱜ ᱠᱟᱜ ᱠᱚᱣᱟ ᱵᱩᱰᱤᱜᱚ ᱛᱟᱠᱚ
ᱵᱟᱝᱜᱮ ᱚᱝᱠᱟ ᱫᱚ ᱵᱟᱹᱱᱩᱜ ᱠᱟᱜ ᱠᱚᱣᱟ ᱟᱫᱚ ᱚᱲᱟᱜ ᱠᱚᱨᱮ ᱛᱟᱦᱮᱱ ᱵᱟᱝ ᱦᱩᱭᱩᱜ ᱜᱮᱭᱟ ᱛᱚ ᱵᱟᱨᱦᱮ ᱠᱚᱨᱮ ᱟᱫᱚ ᱚᱝᱠᱟ ᱥᱚᱢᱚᱭ ᱜᱮ ᱵᱟᱝ ᱧᱟᱢᱚᱜᱼᱟ ᱩᱱᱠᱩ ᱥᱟᱛᱮᱜ ᱠᱟᱹᱴᱤᱡ ᱜᱟᱞᱢᱟᱨᱟᱣ ᱞᱮᱠᱟᱱᱟᱹᱜ
ᱟᱪᱪᱷᱟ
ᱚᱱᱠᱟ ᱫᱤᱱᱟᱹᱢ ᱡᱤᱭᱚᱱ ᱨᱮ ᱪᱮᱫ ᱠᱟᱹᱢᱤ ᱨᱮ ᱡᱚᱯᱲᱟᱣ ᱢᱮᱱᱟᱜ ᱠᱟᱜ ᱵᱤᱱᱟ
ᱚᱱᱠᱟᱱᱟᱜ ᱫᱚ ᱚᱞᱚᱜ ᱨᱮᱜᱮᱞᱤᱧ ᱡᱚᱯᱲᱟᱣ ᱠᱟᱱᱟ ᱢᱟᱱᱮ ᱚᱱᱠᱟ ᱠᱟᱹᱢᱤ ᱠᱚᱨᱮ ᱫᱚ ᱵᱟᱝ
ᱟᱪᱪᱷᱟ ᱟᱪᱪᱷᱟ ᱦᱮᱸ ᱚᱞᱚᱜ ᱯᱟᱲᱦᱟᱣ ᱦᱚᱸ ᱞᱟᱹᱠᱛᱤ ᱠᱟᱱᱟ ᱟᱹᱞᱤᱧ ᱦᱚᱸ ᱚᱱᱠᱟᱜᱮ ᱦᱟᱜ ᱚᱞᱚᱜ ᱯᱟᱲᱦᱟᱣ ᱨᱮᱜᱮ ᱡᱚᱯᱲᱟᱣ ᱢᱮᱱᱟᱜ ᱠᱟᱜ ᱞᱤᱧᱟ
ᱟᱪᱪᱷᱟ ᱟᱪᱪᱷᱟ